ᱦᱮᱞᱳᱣ! ᱦᱮᱞᱳᱣ! ᱦᱮᱞᱳᱣ!
ᱦᱮᱞᱳᱣ!
ᱦᱳᱭ ᱡᱚᱦᱟᱨ ᱜᱮ, ᱜᱚᱝᱠᱮ᱾
ᱦᱮᱸ ᱜᱚᱝᱠᱮ ᱡᱚᱦᱟᱨ ᱜᱮ᱾
ᱦᱳᱭ᱾ ᱪᱮᱫ ᱠᱚᱵᱮᱱ ᱪᱤᱠᱟᱹ ᱵᱟᱲᱟᱭᱮᱫᱟ?
ᱪᱮᱫ ᱜᱮ ᱵᱟᱝ ᱥᱮᱨᱚᱠᱚᱢ ᱫᱚ ᱵᱟᱨᱦᱮ ᱥᱮᱱ ᱨᱟᱪᱟ ᱥᱮᱱ ᱨᱮ ᱫᱩᱲᱩᱵ ᱦᱳᱭ ᱠᱟᱱᱟ᱾ ᱡᱟᱜᱮᱭ ᱫᱟᱜ ᱡᱟᱹᱲᱤ ᱠᱮᱫᱟ, ᱨᱮᱭᱟᱲ ᱧᱚᱜ ᱟᱹᱭᱠᱟᱹᱣᱚᱜ ᱠᱟᱱᱟ ᱵᱟᱨᱦᱮ ᱥᱮᱱ ᱨᱮ, ᱟᱫᱚ ᱚᱱᱟᱜᱮ ᱚᱲᱟᱜ ᱨᱮᱱ ᱫᱚᱠᱚ ᱤᱥᱤᱱ ᱵᱟᱥᱟᱝᱮᱫ ᱠᱟᱱ ᱛᱟᱞᱮᱭᱟ᱾ ᱟᱹᱞᱤᱧ ᱫᱚ ᱵᱟᱨᱦᱮ ᱥᱮᱱ ᱞᱤᱧ ᱡᱤᱨᱟᱹᱣ ᱟᱠᱟᱱᱟ᱾ ᱟᱵᱮᱱ ᱜᱮ ᱪᱮᱫ ᱵᱮᱱ ᱪᱤᱠᱟ ᱵᱟᱲᱟᱭᱮᱫᱟ? ᱪᱮᱞᱟ, ᱟᱯᱮ ᱥᱮᱨᱢᱟ ᱡᱟᱹᱲᱤ
ᱞᱟᱹᱭ ᱵᱮᱱ ᱢᱟ᱾
ᱦᱳᱭ ᱦᱳᱭ ᱟᱹᱞᱤᱧ ᱥᱮᱫ ᱦᱚᱸ᱾ ᱟᱹᱞᱤᱧ ᱥᱮᱫ ᱦᱚᱸ ᱥᱮᱨᱢᱟ ᱡᱟᱹᱲᱤ ᱡᱚᱨᱚᱭᱮᱱ ᱢᱟᱱᱮ ᱡᱟᱹᱲᱤ ᱠᱮᱫᱟᱭ᱾ ᱟᱫᱚ ᱱᱤᱛᱚᱜ ᱠᱟᱹᱴᱤᱡ ᱵᱟᱡᱟᱨ ᱥᱮᱜ ᱞᱤᱧ ᱦᱮᱡ ᱠᱟᱱᱟ᱾
ᱟᱪᱪᱷᱟ ᱟᱪᱪᱷᱟ᱾
ᱦᱳᱭ᱾
ᱟᱫᱚ ᱛᱟᱦᱚᱞᱮ ᱱᱤᱭᱟᱹ ᱜᱷᱟᱟᱹᱲᱤᱡ ᱪᱮᱫ ᱠᱚᱵᱮᱱ ᱠᱟᱢᱤ ᱵᱟᱲᱟᱭᱫᱟ?
ᱛᱮ ᱱᱤᱛᱚᱜ ᱚᱱᱟ ᱪᱟᱥ ᱵᱟᱥ ᱠᱚᱜᱮ ᱱᱤᱛᱚᱜ ᱚᱲᱟᱜ ᱠᱚ ᱦᱮᱱᱟᱜ
ᱩᱸ ᱟᱪᱪᱷᱟ, ᱟᱪᱪᱷᱟ ᱜᱚᱝᱠᱮ ᱛᱟᱦᱚᱞᱮ ᱟᱯᱮ ᱫᱚ ᱨᱚᱦᱚᱭ ᱫᱚ ᱯᱮᱻ ᱞᱟᱜᱟᱣ ᱟᱠᱟᱱᱟ ᱥᱮ ᱵᱟᱯᱮ ᱞᱟᱜᱟᱣ ᱟᱠᱟᱱᱟ ᱮᱠᱷᱚᱱᱚ?
ᱟᱪᱪᱷᱟ ᱟᱪᱪᱷᱟ ᱦᱩᱸ ᱦᱩᱸ᱾ ᱟᱞᱮ ᱢᱟ ᱜᱚᱝᱠᱮ ᱫᱟᱜ ᱵᱟᱭ ᱫᱟᱜ ᱮᱫ ᱠᱟᱱᱛᱮ ᱥᱮ ᱨᱚᱠᱚᱢ ᱮᱠᱷ ᱚᱱᱚ ᱦᱩᱲᱩ ᱨᱚᱦᱚᱭ ᱢᱟ ᱵᱟᱞᱮ ᱮᱦᱚᱵ ᱫᱟᱲᱮᱣᱠᱟᱫ ᱟᱫᱚ ᱦᱟᱸᱜ ᱠᱷᱮᱛ ᱠᱚᱞᱮ ᱥᱤᱭᱮᱜ ᱭᱟ. ᱜ ᱠᱚᱣᱟᱜ ᱠᱟᱱᱟ᱾ ᱫᱟᱜ ᱞᱮᱠᱷᱟᱱ ᱜᱮ ᱞᱚᱥᱚᱫ ᱠᱟᱛᱮᱱ ᱵᱟᱨᱯᱮ ᱫᱤᱱ ᱢᱚᱫᱽᱫᱷᱮ ᱨᱮᱜᱮ ᱟᱞᱮᱦᱚᱸ ᱦᱩᱲᱩ ᱨᱚᱦᱚᱭ ᱞᱟᱜᱟᱣᱚᱜ ᱦᱩᱭᱩᱜ ᱛᱟᱞᱮᱭᱟ ᱟᱨ ᱵᱟᱭ ᱫᱟᱜ ᱠᱷᱟᱱ ᱫᱚ ᱦᱟᱜ, ᱥᱮᱞᱚ ᱥᱟᱵᱢᱟᱨᱥᱟᱞ ᱫᱟᱜ ᱛᱮᱜᱮ ᱪᱟᱥ ᱦᱩᱭᱩᱜᱼᱟ᱾
ᱦᱮᱞᱳ ᱦᱮᱸ ᱪᱮᱜ ᱵᱮᱱ ᱞᱟᱹᱭᱮᱫᱫᱟ ᱜᱚᱝᱠᱮ
ᱢᱮᱱᱫᱟᱞᱤᱧ ᱡᱮ ᱥᱮᱨᱢᱟ ᱫᱟᱜ ᱥᱮᱨᱚᱠᱚᱢ ᱵᱟᱭ ᱫᱟᱜ ᱠᱷᱟᱱ ᱫᱚ ᱛᱟᱦᱞᱮ ᱥᱮᱞᱳ ᱥᱟᱵᱢᱟᱨᱥᱟᱞ ᱛᱮᱜᱤ ᱪᱟᱥ ᱦᱚᱭᱩᱜᱼᱟ᱾
ᱦᱳᱭ ᱦᱳᱭ᱾ ᱡᱟᱦᱟᱸᱱᱟᱜ ᱫᱚ ᱢᱟᱱᱮ ᱵᱮᱵᱚᱥᱛᱷᱟ ᱛᱚ ᱞᱟᱜᱟᱜ-ᱟ᱾ ᱥᱮ
ᱦᱮᱸ ᱦᱮᱸ ᱵᱮᱵᱚᱥᱛᱟ ᱢᱟ ᱞᱟᱜᱟᱣ ᱛᱮᱜᱮ ᱦᱚᱭᱳᱜ᱾ ᱵᱚᱨᱥᱟ ᱨᱮ ᱵᱟᱵᱩᱱ ᱪᱟᱥ ᱞᱮᱠᱷᱟᱱ ᱦᱚᱸ ᱦᱩᱲᱩ ᱪᱟᱣᱞᱮ ᱚᱠᱟᱨᱮᱵᱚᱱ ᱧᱟᱢᱟ ᱟᱨ ᱦᱩᱲᱩ ᱪᱟᱣᱞᱮ ᱛᱮ ᱵᱟᱵᱚᱱ ᱠᱩᱞᱟᱹᱣ ᱞᱮᱱᱠᱷᱟᱱ ᱦᱚᱸ ᱪᱮᱠᱟ ᱵᱩᱱ ᱡᱚᱢ ᱯᱩᱨᱟᱹᱣ ᱦᱚᱸ ᱵᱟᱝ ᱡᱚᱢ ᱯᱩᱨᱟᱹᱜᱼᱟ᱾ ᱥᱮᱨᱢᱟ ᱦᱚᱸ
ᱦᱳᱭ᱾
ᱛᱟᱞᱮ ᱛᱚ ᱦᱩᱲᱩ ᱪᱟᱣᱞᱮ ᱫᱚ ᱡᱟᱦᱟᱸ ᱞᱮᱠᱟ ᱛᱮᱜᱮ ᱪᱟ ᱨᱟᱠᱟᱵ ᱫᱚ ᱦᱚᱭᱳᱜ ᱛᱟᱵᱚᱱᱟ᱾
ᱦᱳᱭ ᱚᱱᱟ ᱛᱚ ᱞᱟᱹᱠᱛᱤ ᱠᱟᱱ ᱜᱮᱭᱟ ᱟᱵᱚᱣᱟᱜ ᱫᱚ᱾
ᱦᱩᱸ
ᱟᱫᱚ ᱛᱟᱦᱚᱞᱮ ᱪᱟᱥ ᱠᱟᱹᱢᱤ ᱠᱚ, ᱢᱩᱪᱟᱹᱫ ᱵᱟᱲᱟ ᱞᱮᱱᱠᱷᱟᱱ ᱫᱚ, ᱪᱮᱫ ᱠᱚᱯᱮ ᱠᱟᱹᱢᱤ ᱵᱟᱲᱟᱭᱟ ᱦᱟᱸᱜ ᱚᱲᱟᱜ ᱠᱚᱨᱮ ᱫᱚ᱾
ᱚᱲᱟᱜ ᱠᱚᱨᱮ ᱫᱚ ᱥᱮᱨᱚᱠᱚᱢ ᱫᱚ ᱢᱟᱱᱮ ᱪᱮᱫ ᱦᱚᱸ ᱵᱟᱝ ᱳᱭ ᱚᱲᱟᱜ ᱠᱚᱨᱮᱱᱟᱜ ᱜᱮ ᱠᱟᱹᱢᱤ ᱵᱟᱲᱟ᱾
ᱦᱩᱸ ᱦᱩᱸ ᱟᱫᱚ ᱦᱟᱸᱜ ᱜᱚᱝᱠᱮ ᱟᱹᱞᱤᱧ ᱞᱤᱧ ᱞᱟᱹᱭ ᱞᱮᱜᱮ ᱟᱹᱞᱤᱧ ᱫᱚ
ᱦᱳᱭ᱾
ᱦᱳᱭ ᱦᱟᱸᱜ ᱪᱟᱥ ᱠᱟᱹᱢᱤ ᱛᱚ ᱥᱮ
ᱳ
ᱟᱞᱤᱧ ᱫᱚ ᱜᱚᱲᱚ ᱥᱚᱯᱚᱦᱚᱫ ᱛᱟᱦᱮᱸ ᱫᱚᱞᱤᱧ ᱛᱟᱦᱮᱱ ᱜᱮᱭᱟ᱾ ᱟᱫᱚ ᱦᱟᱸᱜ ᱡᱟᱦᱟᱸ ᱞᱤᱧ ᱠᱩᱞ ᱠᱮᱫ ᱵᱤᱱᱟ, ᱪᱟᱥ ᱠᱟᱹᱢᱤ ᱢᱩᱪᱟᱹᱫ ᱞᱮᱱᱠᱷᱟᱱ ᱟᱞᱮ ᱥᱮᱱ ᱫᱚ ᱦᱟᱜ ᱟᱫᱚ ᱜᱚᱜᱚ ᱛᱟᱠᱩ ᱯᱟᱹᱴᱭᱟᱹ ᱠᱚ ᱜᱟᱞᱟᱝᱼᱟ᱾
ᱦᱳᱭ᱾
ᱚᱲᱟᱜ ᱠᱩ ᱠᱚ ᱥᱟᱯᱷᱟᱭᱟ᱾
ᱦᱳᱭ ᱚᱱᱟᱫᱚ ᱢᱟᱱᱮ ᱚᱱᱟᱜ ᱦᱚᱲ ᱚᱱᱟ ᱡᱟᱦᱟᱸ ᱚᱲᱟᱜ ᱠᱚ ᱠᱟᱹᱢᱤ ᱦᱳᱭ ᱦᱳᱭ᱾
ᱟᱨ ᱮᱢᱱᱤ ᱡᱟᱦᱟᱸᱭ ᱟᱨ ᱵᱟᱨᱦᱮ ᱠᱚᱨᱮ ᱡᱟᱦᱟᱸᱭ ᱠᱩ ᱵᱟᱡᱟᱨ ᱠᱚᱨᱮ ᱠᱟᱹᱢᱤ ᱠᱚᱠᱚ ᱪᱟᱞᱟᱜᱼᱟ᱾ ᱩᱱᱠᱩ ᱫᱚ ᱦᱟᱸᱜ ᱟᱫᱚ ᱪᱟᱥᱵᱟᱥ ᱠᱟᱹᱢᱤ ᱨᱟᱠᱟᱵ ᱪᱟᱵᱟ ᱞᱮᱱᱠᱷᱟᱱ ᱜᱮ ᱟᱫᱚ ᱟᱵᱟᱨ ᱵᱟᱡᱟᱨ ᱥᱮᱱ ᱠᱟᱹᱢᱤ ᱠᱩ ᱫᱟᱹᱲᱟ᱾
ᱦᱚᱸᱸ
ᱟᱫᱚ ᱦᱟᱸᱜ ᱜᱚᱝᱠᱮ ᱟᱯᱮ ᱫᱚ, ᱵᱤᱨ ᱫᱤᱥᱚᱢ ᱥᱮᱜ ᱱᱟᱢᱟᱞ ᱫᱤᱥᱚᱢ ᱥᱮᱜ
ᱟᱹᱞᱤᱧ ᱫᱚ ᱵᱤᱨ ᱫᱤᱥᱚᱢ᱾
ᱟᱪᱪᱷᱟ ᱟᱪᱪᱷᱟ ᱟᱫᱚ ᱦᱟᱸᱜ ᱵᱤᱨ ᱫᱤᱥᱚᱢ ᱢᱟ ᱱᱚᱜᱼᱚᱭ ᱫᱟᱜ ᱡᱟᱹᱯᱩᱫ ᱞᱮᱠᱷᱟᱱᱮ ᱥᱮ ᱱᱮᱛᱟᱨ ᱫᱤᱱ ᱢᱟ ᱠᱷᱩᱵ ᱜᱮ ᱩᱫᱽ ᱯᱩᱴᱠᱟᱹ ᱠᱚ ᱧᱟᱢᱚᱜ ᱟᱫᱚ ᱛᱟᱦᱞᱮ ᱟᱯᱮᱥᱮᱱ ᱫᱚ ᱾ ᱧᱟᱢᱚᱜ ᱠᱟᱱᱟ ᱠᱚ ᱥᱮ ᱵᱟᱝ ᱡᱚᱢ ᱵᱟᱲᱟ ᱦᱩᱭᱩᱜ ᱠᱟᱱᱟ ᱥᱮ ᱵᱟᱝ ᱠᱟᱹᱴᱤᱡ ᱡᱩᱫᱤ ᱵᱮᱱ ᱞᱟᱹᱭ ᱠᱮᱭᱟ᱾
ᱦᱮᱸ ᱡᱚᱢ ᱵᱟᱲᱟ ᱦᱩᱭᱩᱜ ᱠᱟᱱ ᱜᱮᱭᱟ ᱜᱚᱝᱠᱮ᱾
ᱦᱚᱸ᱾ ᱱᱚᱜ ᱡᱮᱢᱱᱤ ᱟᱞᱮᱥᱮᱱ ᱦᱟᱸᱜ ᱩᱫᱽ ᱯᱩᱴᱠᱟᱹ ᱠᱚ ᱧᱟᱢᱚᱜ ᱠᱟᱱᱟ ᱟᱫᱚ ᱟᱞᱮ ᱫᱚ ᱱᱚᱛᱮ ᱫᱚ ᱯᱩᱴᱠᱟᱹ ᱫᱚ ᱢᱟᱡᱷᱮ ᱢᱟᱡᱷᱮ ᱞᱮ ᱵᱷᱟᱡᱟ ᱦᱚᱸᱞᱮ ᱵᱷᱟᱡᱟ ᱠᱚᱣᱟ ᱟᱵᱟᱨ ᱩᱨᱟᱹ ᱱᱚᱜᱚᱭ ᱟᱹᱞᱩ ᱥᱟᱶ ᱦᱚᱞᱮ ᱨᱟᱥᱮ ᱜᱚᱞ ᱠᱚᱜᱮᱭᱟ ᱟᱵᱟᱨ ᱟᱢᱫᱟ ᱧᱚᱜ ᱠᱚ ᱧᱟᱢ ᱞᱮᱱᱠᱷᱟᱱ ᱫᱚ ᱥᱚᱲᱮ ᱦᱚᱞᱮ ᱥᱚᱲᱮ ᱠᱚᱜᱮᱭᱟ᱾ ᱟᱫᱚ ᱟᱯᱮ ᱫᱚ ᱦᱟᱸᱜ ᱜᱚᱝᱠᱮ ᱚᱠᱟᱞᱮᱠᱟ ᱯᱩᱴᱠᱟᱹ ᱠᱟᱹᱡ ᱫᱚᱯᱮ ᱡᱚᱢ ᱵᱟᱲᱟ ᱠᱚᱜᱮᱭᱟ?
ᱥᱚᱲᱮ ᱦᱚᱸ ᱢᱟᱱᱮ ᱡᱟᱦᱟᱸ ᱵᱮᱱ ᱞᱟᱹᱭ ᱠᱮᱫᱟ ᱟᱵᱮᱱ ᱚᱱᱟ ᱥᱚᱲᱮ ᱠᱚ ᱛᱟᱯᱚᱨ ᱡᱟᱦᱟᱸ ᱵᱮᱱ ᱞᱟᱹᱭ ᱠᱮᱫᱟ ᱵᱷᱟᱹᱡᱤ᱾ ᱚᱱᱠᱟ ᱠᱟᱛᱮ ᱦᱚ, ᱸ ᱩᱛᱩ ᱠᱟᱛᱮᱜ ᱦᱚᱸ, ᱯᱤᱴᱷᱟᱹ ᱠᱟᱛᱮᱜ ᱦᱚᱸ᱾ ᱩᱫᱽ ᱯᱤᱴᱷᱟᱹ ᱡᱟᱦᱟᱸ ᱢᱟᱱᱮ ᱡᱟ ᱯᱷᱩᱴᱠᱟᱹ ᱚᱱᱟ ᱫᱚ ᱩᱫᱽ ᱯᱤᱴᱷᱟᱹ᱾ ᱚᱱᱟ ᱠᱚᱜᱮ ᱛᱟᱯᱚᱨ ᱚᱱᱟ ᱞᱟᱫ ᱠᱟᱛᱮᱜ᱾
ᱦᱮᱸ ᱞᱟᱫ ᱠᱟᱛᱮᱫ ᱦᱚᱸ ᱩᱫᱽ ᱫᱚ ᱟᱹᱰᱤ ᱢᱚᱸᱡᱽ ᱜᱮ ᱮᱠᱫᱚᱢ ᱵᱮᱨᱮᱞ ᱢᱟᱨᱤᱪ ᱥᱮ ᱨᱚᱦᱚᱲ ᱢᱟᱹᱨᱤᱪ ᱫᱤᱭᱟᱹ ᱞᱟᱫ ᱠᱮᱫᱟ ᱦᱮᱸ
ᱦᱳᱭ᱾
ᱦᱚᱸ ᱚᱱᱟ ᱦᱚᱸ ᱟᱹᱰᱤ ᱥᱚᱲᱚᱢ ᱜᱮ ᱵᱩᱡᱷᱟᱹᱣᱜᱼᱟ᱾
ᱦᱳᱭ᱾
ᱟᱫᱚ ᱦᱟᱸᱜ ᱜᱚᱝᱠᱮ ᱟᱞᱮ ᱥᱮᱱ ᱢᱟ ᱱᱚᱛᱮ ᱢᱟ ᱚᱠᱟ ᱚᱠᱟ ᱥᱩᱢᱚᱭ ᱫᱚ ᱦᱟᱸᱜ ᱮᱠᱫᱚᱢ ᱟᱢᱫᱟ ᱠᱟᱛᱮᱱ ᱩᱫ ᱡᱟᱱᱟᱢᱚᱜᱼᱟ, ᱟᱫᱚ
ᱚ᱾
ᱢᱟᱡᱷᱮ ᱢᱟᱡᱷᱮ ᱫᱚ ᱡᱚᱢ ᱡᱚᱢᱛᱮ ᱚᱱᱮ ᱥᱮᱛᱟᱜ ᱟᱹᱭᱩᱵ ᱥᱟᱨᱟᱫᱤᱱ ᱩᱫᱽ ᱮᱢ ᱡᱚᱢ ᱠᱷᱟᱱ ᱫᱚ᱾ ᱛᱷᱚᱲᱟ ᱵᱮᱡᱟᱨ ᱧᱚᱜ ᱟᱹᱭᱠᱟᱹᱣᱚᱜ ᱟ ᱥᱮ ᱟᱫᱚ ᱛᱚᱠᱷᱚᱱ ᱫᱚ ᱦᱟᱸᱟᱜ ᱟᱞᱮ ᱫᱚ᱾ ᱚᱱᱟ ᱚᱱᱟ ᱫᱷᱚᱨᱚᱱ ᱫᱤᱱ ᱞᱟᱹᱜᱤᱫ᱾ ᱥᱮ ᱨᱮᱭᱟᱲ ᱫᱤᱱ ᱞᱟᱹᱜᱤᱫ ᱚᱱᱟ ᱫᱚ ᱩᱫᱽ ᱠᱩᱡ ᱫᱚ᱾ ᱟᱵᱟᱨ ᱨᱚᱦᱚᱲ ᱠᱟᱛᱮᱜ ᱛᱟᱥᱮ ᱠᱟᱛᱮᱜ ᱞᱮ ᱫᱚᱦᱚ ᱠᱟᱜ ᱜᱮᱭᱟ ᱡᱚᱛᱚᱱ ᱫᱚᱦᱚ ᱠᱟᱜ ᱜᱮᱭᱟᱞᱮ, ᱟᱫᱚ ᱯᱮᱥᱮᱱ ᱦᱟᱜ ᱱᱚᱜ ᱱᱚᱝᱠᱟ ᱡᱟᱦᱱᱟᱜ ᱧᱮᱞ ᱧᱟᱢ ᱟᱠᱟᱱᱟ?
ᱵᱟᱝ ᱵᱟᱝ ᱜᱚᱝᱠᱮ ᱟᱞᱤᱧ ᱥᱮᱫ ᱫᱚ ᱢᱟᱱᱮ ᱚᱱᱠᱟ ᱫᱚ ᱵᱟᱝ᱾
ᱟᱪᱪᱷᱟ ᱟᱪᱪᱷᱟ᱾
ᱦᱳᱭ ᱢᱟᱱᱮ ᱟᱞᱤᱧ ᱫᱚ ᱵᱟᱞᱤᱧ ᱧᱮᱞ ᱟᱠᱟᱫᱟ ᱢᱟᱱᱮ ᱦᱳᱭ ᱫᱟᱲᱮᱭᱟᱜᱼᱟ ᱠᱤᱱᱛᱩ ᱟᱹᱞᱤᱧ ᱫᱚ ᱵᱟᱞᱤᱧ ᱧᱮᱞ ᱟᱠᱟᱫᱟ ᱟᱡᱽ ᱯᱚᱨᱡᱚᱱᱛᱚ᱾
ᱚ ᱦᱚᱸ᱾
ᱦᱳᱭ ᱦᱚᱭ᱾
ᱟᱪᱪᱷᱟ ᱜᱚᱝᱠᱮ ᱟᱵᱮᱱ ᱫᱚ ᱚᱲᱟᱜ ᱠᱚᱨᱮ ᱜᱮᱵᱮᱱ ᱛᱟᱦᱮᱱ ᱜᱮᱭᱟ ᱥᱮ ᱵᱟᱦᱨᱮ ᱠᱚᱨᱮ ᱡᱟᱦᱟᱸ ᱨᱮᱵᱮᱱ?
ᱟᱞᱤ ᱟᱞᱤᱧ ᱵᱟᱦᱨᱮ ᱠᱚᱨᱮ ᱜᱮ᱾
ᱦ ᱟᱪᱪᱷᱟ ᱵᱟᱦᱨᱮ ᱠᱚᱨᱮ ᱫᱚ ᱛᱟᱦᱞᱮ ᱚᱞᱚᱜ ᱯᱟᱲᱦᱟᱣ ᱜᱮᱥᱮ᱾
ᱦᱳᱭ ᱦᱳᱭ ᱚᱞᱚᱜ ᱯᱟᱲᱦᱟ ᱜᱮ᱾
ᱚᱸ ᱦᱚᱸ᱾ ᱟᱹᱞᱤᱧ ᱦᱚᱸ ᱚᱝᱠᱟᱜᱮ ᱚᱞᱚᱜ ᱯᱟᱲᱦᱟᱣ ᱜᱮ ᱮᱠᱷᱚᱱᱚ ᱵᱟᱝ ᱢᱩᱪᱟᱹᱫ ᱠᱟᱱᱟ ᱢᱩᱪᱟᱹᱫ ᱫᱚ᱾ ᱟᱫᱚ ᱱᱚᱜ ᱱᱚᱝᱠᱟ ᱢᱟᱡᱷᱮ ᱢᱟᱡᱷᱮ ᱪᱷᱩᱴ ᱴᱤ ᱠᱚ ᱧᱟᱢ ᱞᱮᱱ ᱠᱷᱟᱱ ᱫᱚ ᱚᱲᱟᱜ ᱥᱮᱱ ᱦᱚᱸ ᱦᱮᱡ ᱦᱩᱭᱩᱜᱼᱟ᱾ ᱤᱭᱟᱹ ᱟᱥᱟᱛᱮ ᱦᱮᱡ ᱦᱩᱭᱩᱜᱼᱟ ᱡᱮ ᱚᱲᱟᱜ ᱨᱮᱱ ᱦᱚᱲ ᱦᱛᱚ ᱠᱚ ᱠᱢᱤᱭᱮᱫᱟ ᱱᱮ ᱦᱚᱲ ᱞᱟᱹᱜᱤᱫ ᱜᱮ ᱚᱱᱟ ᱦᱚᱲᱟᱜ ᱡᱚᱢ ᱧᱩ ᱞᱟᱹᱜᱤᱫ ᱜᱮ᱾ ᱟᱫᱚ ᱚᱱᱟᱛᱮ ᱢᱟᱡᱷᱮ ᱢᱟᱡᱷᱮ ᱪᱷᱩᱴᱤ ᱞᱤᱧ ᱧᱟᱢ ᱠᱷᱟᱱ ᱫᱚᱞᱤᱧ ᱢᱚᱱᱮᱭᱟ ᱡᱮ ᱚᱲᱟᱜ ᱨᱮ ᱪᱟᱞᱟᱣ ᱠᱟᱛᱮᱫ ᱦᱚᱸ ᱡᱩᱫᱤ ᱮᱠᱟ ᱫᱩᱜᱷᱟᱣ ᱠᱟᱹᱴᱤᱡ ᱞᱤᱧ ᱜᱚᱲᱚ ᱥᱚᱯᱚᱦᱚᱫ ᱞᱤᱧ ᱮᱢᱟᱣᱠᱚᱣᱟ ᱠᱟᱹᱢᱤ ᱨᱮ ᱛᱟᱦᱚᱞᱮ ᱡᱟ ᱜᱮ,
ᱦᱳᱣ, ᱦᱳ, ᱟᱹᱞᱤᱧ ᱦᱚᱸ ᱚᱱᱠᱟ ᱜᱮᱞᱤᱧ ᱦᱮᱡ ᱠᱟᱱᱟ ᱚᱱᱟ ᱠᱷᱟᱹᱛᱤᱨ ᱜᱮ,
ᱟᱪᱪᱷᱟ, ᱟᱪᱪᱷᱟ,
ᱮᱠᱡᱟᱢ ᱠᱚᱦᱚᱸ ᱪᱟᱵᱟᱭᱮᱱ ᱛᱟᱞᱤᱧᱟ,
ᱦᱚᱸ, ᱦᱚᱸ,
ᱢᱟᱱᱮ ᱚᱸᱰᱮ ᱛᱟᱦᱮᱸ ᱠᱟᱛᱮ ᱦᱚᱸ ᱢᱟᱱᱮ ᱵᱮᱠᱟᱨ ᱜᱤᱧ ᱛᱟᱦᱮᱱᱟᱞᱤᱧ ᱟᱹᱞᱤᱧ᱾
ᱟᱫᱚ ᱛᱟᱦᱟᱞᱮ ᱦᱳᱥᱴᱮᱞ ᱨᱮᱵᱮᱱ ᱛᱟᱦᱮᱱ ᱜᱮᱭᱟ ᱥᱮ ᱢᱮᱥ ᱨᱮᱵᱮᱱ ᱛᱟᱦᱮᱸᱱ ᱜᱮᱭᱟ?
ᱟᱹᱞᱤᱧ ᱫᱚ ᱢᱮᱥ ᱨᱮᱞᱤᱧ ᱛᱟᱦᱮᱸᱱ ᱜᱮᱭᱟ᱾
ᱚ ᱟᱪᱪᱷᱟ, ᱟᱪᱪᱷᱟ ᱟᱹᱞᱤᱧ ᱫᱚ ᱦᱟᱸᱜ ᱦᱳ- ᱥᱴᱮᱞ ᱨᱮᱞᱤᱧ ᱛᱟᱦᱮᱸᱱ ᱜᱮᱭᱟ ᱛᱚ ᱟᱫᱚ ᱟᱹᱞᱤᱧ ᱫᱚ ᱚᱱᱟ ᱡᱚᱢ ᱧᱩ ᱫᱚ ᱡᱷᱚᱛᱚ ᱠᱮᱱᱴᱤᱱ ᱨᱤᱜᱤ ᱡᱚᱢ ᱧᱩ ᱦᱩᱭᱩᱜ ᱜᱮᱭᱟ᱾ ᱟᱨ ᱴᱤᱯᱷᱤᱱ ᱠᱚᱫᱚ ᱢᱤᱫ ᱵᱟᱨ ᱥᱚᱢᱚᱭ ᱵᱟᱨᱦᱮ ᱠᱚᱨᱮ ᱦᱚᱸ ᱦᱚᱞᱤᱧ ᱴᱤᱯᱷᱤᱱᱚᱜ ᱜᱮᱭᱟ᱾ ᱟᱫᱚ ᱦᱟᱸᱜ ᱱᱚᱜ ᱚᱭ ᱡᱮ ᱢᱤᱥ ᱨᱮ ᱛᱟᱦᱮᱸᱵᱮᱱ ᱞᱟᱹᱭ ᱠᱮᱫᱟ ᱟᱫᱚ ᱟᱵᱮᱱ ᱫᱚ ᱱᱤᱡᱮ ᱛᱮᱜᱮᱵᱮᱱ ᱫᱟᱠᱟ ᱩᱛᱩᱭ ᱜᱮᱭᱟ ᱥᱮ ᱵᱟᱨᱦᱮ ᱨᱮᱵᱮᱱ ᱡᱚᱢ ᱜᱮᱭᱟ ᱦᱳᱴᱮᱞ ᱠᱚᱨᱮ?
ᱱᱤᱡᱮ ᱛᱮᱜᱮᱞᱤᱧ ᱫᱟᱠᱟ ᱩᱛᱩ ᱤᱥᱤᱱᱟᱞᱤᱧ᱾
ᱟᱫᱚ ᱛᱟᱦᱚᱞᱮ ᱱᱤᱡᱮᱛᱮ ᱱᱚᱜ ᱚᱭ ᱡᱮᱵᱮᱱ ᱫᱟᱠᱟ ᱩᱛᱩᱭ ᱜᱮᱭᱟ ᱛᱟᱦᱚᱞᱮ ᱠᱤ ᱱᱤᱭᱟᱹ ᱚᱱᱮᱠ ᱮᱠᱴᱟ ᱠᱷᱚᱨᱪᱟ ᱢᱟᱱᱮ ᱠᱚᱢ ᱧᱚᱜ ᱯᱟᱲᱟᱣᱵᱮᱱ ᱜᱮᱭᱟ ᱥᱮ ᱵᱟᱧᱪᱟᱜ ᱛᱟᱵᱮᱱ ᱜᱮᱭᱟ ᱡᱟᱦᱟᱱᱟᱜ?
ᱦᱮᱸ ᱵᱟᱧᱪᱟᱣᱮᱱ ᱛᱟᱹᱞᱤᱧ ᱜᱮᱭᱟ᱾
ᱦᱮᱸ ᱪᱮᱫᱟᱜ ᱥᱮ ᱱᱚᱜᱼᱚᱭ ᱦᱟᱸᱜ ᱟᱞᱤᱧ ᱫᱚ ᱠᱮᱱᱴᱤᱱ ᱠᱚᱨᱮ ᱞᱤᱧ ᱡᱚᱢ ᱧᱩᱭᱟ ᱛᱚ ᱟᱫᱚ ᱡᱟᱦᱟᱸ ᱛᱤᱱᱟᱹᱜ ᱢᱤᱞ ᱨᱮᱭᱟᱜ ᱨᱮᱴ ᱠᱟᱱᱟ ᱚᱱᱟ ᱦᱤᱥᱟᱹᱵ ᱛᱮᱜᱮ ᱡᱚᱢ ᱦᱩᱭᱩᱜ ᱛᱟᱞᱤᱧᱟ᱾ ᱦᱮᱸ, ᱟᱫᱚ ᱟᱹᱞᱤᱧ ᱫᱚ ᱛᱚ ᱢᱟᱥᱮ ᱨᱮ ᱮ ᱡᱟᱦᱟᱸ ᱞᱮ ᱠᱟ ᱟᱴᱷᱨᱚᱥᱚ ᱥᱮ ᱫᱩ ᱦᱟᱡᱟᱨ ᱴᱟᱠᱟ ᱞᱮᱠᱟ ᱠᱷᱚᱨᱪᱟᱜᱼᱟ᱾ ᱟᱫᱚ ᱚᱱᱟᱫᱚ ᱯᱨᱚᱛᱛᱮᱠ ᱢᱟᱥ ᱚᱱᱠᱟ ᱜᱮ ᱠᱷᱚᱨᱪᱟᱜᱼᱟ ᱟᱫᱚ ᱚᱱᱟ ᱛᱮᱞᱤᱧ ᱢᱮᱱᱫᱟ ᱦᱚᱭᱛᱳ ᱢᱮᱥ ᱨᱮ ᱪᱮᱫ ᱞᱮᱠᱟ ᱟᱵᱮᱱ ᱠᱷᱚᱨᱪᱟ ᱯᱟᱲᱟᱣ ᱟᱵᱮᱱ ᱜᱮᱭᱟ ᱥᱮ ᱢᱮᱥ ᱨᱮᱫᱚ ᱦᱳᱭᱛᱚ ᱚ ᱱᱤᱡᱮ ᱞᱮᱠᱟᱢ ᱫᱟᱠᱟ ᱩᱛᱩᱭᱟᱛᱚ ᱛᱟᱦᱞᱮ ᱦᱚᱭᱛᱚ ᱯᱟᱥᱮᱺ ᱠᱚᱢ ᱧᱚᱜ ᱯᱟᱲᱟᱜ ᱠᱷᱚᱨᱪᱟ ᱦᱚᱸ,
ᱦᱳᱭ ᱢᱟᱱᱮ ᱚᱱᱠᱟ ᱜᱮ ᱯᱟᱲᱟᱜᱼᱟ ᱦᱟᱛ ᱠᱷᱚᱨᱪᱟ ᱵᱟᱫ ᱠᱟᱛᱮᱫ,
ᱦᱩᱸ,
ᱜᱟᱝᱠᱮ, ᱢᱟᱱᱮ ᱵᱷᱟᱜᱤ ᱢᱚᱱᱫᱚ ᱡᱚᱢ ᱠᱟᱛᱮᱫ ᱦᱚᱸ ᱚᱱᱠᱟᱜ ᱜᱮ ᱯᱟᱲᱟᱜᱼᱟ ᱟᱨ ᱡᱩᱫᱤ ᱵᱷᱟᱜᱮ ᱢᱚᱱᱫᱚ ᱵᱟᱵᱮᱱ ᱡᱚᱢᱟ ᱥᱚᱯᱛᱟ ᱨᱮᱦᱚᱸ ᱥᱚᱯᱛᱟᱦᱚᱨᱮ ᱵᱟᱨ ᱯᱮ ᱫᱤᱱ ᱜᱟᱱ, ᱛᱟᱦᱚᱞᱮ ᱚᱱᱟ ᱠᱷᱚᱭ ᱠᱚᱢᱚᱜᱼᱟ ᱠᱷᱚᱨᱪᱟ ᱠᱚ,
ᱦᱚᱸ ᱦᱚᱸ ᱟᱵᱮᱱ ᱫᱚ ᱛᱟᱦᱞᱮ ᱢᱮᱥ ᱨᱮᱫᱚ ᱮᱥ ᱠᱟᱨ ᱜᱮᱵᱮᱱ ᱛᱟᱦᱮᱸᱱ ᱜᱮᱭᱟ ᱥᱮ ᱜᱟᱛᱤ ᱠᱚᱲᱟ ᱠᱩ ᱡᱟᱦᱟᱸᱭ ᱠᱩ ᱜᱟᱛᱤ ᱠᱩ ᱢᱮᱱᱟᱜ ᱠᱚᱩᱛᱟ ᱵᱮᱱᱟ?
ᱵᱟ ᱵᱟ ᱮᱠᱟᱭ ᱜᱮᱞᱤᱧ ᱛᱟᱦᱮᱸᱱ ᱜᱮᱭᱟ ᱢᱟᱱᱮ ᱯᱟᱥᱮᱨ ᱯᱟᱥᱮᱨ ᱨᱩᱢ ᱨᱮ ᱢᱮᱱᱟᱜ ᱠᱚᱣᱟ ᱟᱨᱚ,
ᱦᱩᱸ, ᱚ ᱟᱵᱮᱱ ᱫᱚ ᱚ ᱢᱤᱫᱴᱮᱱ ᱨᱩᱢ ᱨᱮᱫᱚ ᱟᱵᱮᱱ ᱮᱥᱠᱟᱨ ᱜᱮᱵᱮᱱ ᱛᱟᱦᱮᱱ ᱜᱮᱭᱟ?
ᱦᱳᱭ,
ᱟᱪᱪᱷᱟ, ᱟᱪᱪᱷᱟ, ᱟᱨ ᱛᱟᱦᱚᱞᱮ ᱪᱮᱫ ᱵᱮᱱ ᱴᱟᱨᱜᱮᱴ ᱠᱟᱫᱟ ᱪᱟᱹᱠᱨᱤ ᱧᱟᱢ ᱠᱟᱛᱮᱜ ᱜᱮ ᱚᱲᱟᱜ ᱵᱮᱱ ᱨᱩᱭᱟᱹᱲᱚᱜᱼᱟ?
ᱦᱳᱭ ᱚᱱᱟ ᱜᱮᱞᱤᱧ ᱴᱟᱨᱜᱮᱴ ᱠᱮᱫᱟ ᱛᱚ᱾
ᱦᱮᱸ ᱵᱟᱝ, ᱱᱚᱜᱼᱚᱭ ᱡᱮ ᱵᱟᱨᱦᱮ ᱨᱮ ᱛᱟᱦᱮᱸ ᱦᱩᱭᱩᱜ ᱠᱟᱱᱟ ᱦᱩᱹ,
ᱧᱟᱢ ᱠᱟᱛᱮ ᱦᱚᱸ ᱢᱟᱱᱮ ᱯᱟᱲᱦᱟ ᱟᱹᱞᱤᱧ ᱾ ᱢᱟᱱᱮ ᱵᱟᱹᱲᱛᱤ ᱤᱫᱤᱭᱟ ᱞᱤᱧ ᱢᱟᱱᱮ ᱡᱩᱫᱤ ᱚᱱᱠᱟ ᱠᱳᱢᱯᱟᱱᱤ ᱠᱚᱨᱮᱞᱤᱧ ᱧᱟᱢᱟ,
ᱦᱩᱸ ᱦᱩᱸ
ᱚᱱᱟ ᱥᱚᱢᱮᱛ ᱢᱟᱱᱮ ᱯᱟᱲᱦᱟᱜ ᱫᱚᱞᱤᱧ ᱯᱟᱲᱦᱟᱜ ᱜᱮᱭᱟ᱾
ᱦᱩᱸ ᱦᱩᱸ ᱵᱟᱝ ᱵᱟᱝ ᱱᱤᱭᱟᱹ ᱡᱟᱦᱟᱸ ᱠᱟᱛᱷᱟ ᱵᱮᱱ ᱞᱟᱹᱭ ᱠᱮᱫᱟ, ᱦᱮᱸ ᱱᱤᱭᱟᱹ ᱫᱚ ᱡᱚᱛᱷᱟᱛ ᱠᱟᱛᱷᱟ ᱠᱟᱱ ᱜᱮᱭᱟ᱾ ᱟᱨ ᱱᱚᱜ -ᱚᱭ ᱡᱮ ᱵᱟᱨᱦᱮ ᱨᱮ ᱩᱱᱟᱹᱜ ᱠᱚᱥᱴᱚ ᱠᱟᱛᱮᱫ ᱵᱚᱱ ᱛᱟᱦᱮᱱ ᱠᱟᱱᱟ ᱥᱮᱵᱚᱱ ᱯᱟᱲᱦᱟᱜ ᱠᱟᱱᱟ ᱦᱮᱸ ᱚᱠᱚᱭᱴᱟᱜ ᱜᱮᱛᱚ ᱦᱟᱸᱜ ᱵᱟᱵᱚᱱ ᱠᱷᱚᱡᱟ ᱡᱟᱱᱟᱢ ᱚᱲᱟᱜ ᱠᱷᱚᱱ ᱵᱟᱨᱦᱮ ᱨᱮ ᱛᱟᱦᱮᱸ ᱠᱟᱛᱮᱫ ᱦᱮᱸ ᱛᱚ ᱚᱞᱚᱜ ᱯᱟᱲᱦᱟᱜ ᱱᱤᱭᱟᱹ ᱫᱚ ᱢᱤᱫᱥᱮᱱ ᱠᱷᱚᱱ ᱧᱮᱞ ᱞᱮᱠᱷᱟᱱ ᱫᱚ ᱠᱚᱥᱴᱚ ᱨᱮᱭᱟᱜ ᱠᱟᱱ ᱜᱮᱭᱟ ᱦᱩᱸ ᱾
ᱦᱳᱭ ᱾
ᱥᱮ ᱚᱲᱟᱜ ᱨᱮᱱ ᱦᱚᱲ ᱦᱚᱸ, ᱠᱟᱹᱢᱤ ᱠᱟᱹᱥᱱᱤ ᱠᱟᱛᱟᱱ ᱡᱟᱜᱮ ᱴᱟᱠᱟ ᱯᱚᱭᱥᱟ ᱠᱩᱲᱟᱹᱣ ᱡᱚᱲᱟᱣ ᱵᱟᱨᱦᱮ ᱠᱚ ᱫᱚᱦᱚᱭᱮᱫ ᱵᱚᱱᱟ ᱱᱩᱠᱩ ᱦᱚᱸ ᱠᱚᱥᱴᱚ ᱨᱮ ᱢᱮᱱᱟᱜ ᱠᱚᱜᱮᱭᱟ ᱾ᱟᱫᱚ ᱚᱱᱟ ᱦᱤᱥᱟᱹᱵ ᱛᱮ ᱟᱵᱚ ᱦᱚᱸ ᱢᱤᱫᱴᱮᱱ ᱡᱚᱥ ᱫᱚ ᱠᱚᱨᱛᱚᱵᱽᱵᱚ ᱠᱟᱱ ᱛᱟᱵᱚᱱᱟ ᱥᱮ ᱡᱚᱥ ᱦᱚᱸ ᱢᱤᱫᱴᱮᱱ ᱫᱚᱦᱚ
ᱦᱳᱭ ᱾
ᱞᱟᱹᱠᱛᱤ ᱠᱟᱱᱟ ᱟᱨ ᱱᱚᱜᱼᱚᱭ ᱡᱮ ᱱᱩᱱᱟᱹᱜ ᱠᱚᱥᱴᱚ ᱟᱞᱮ ᱜᱷᱟᱸᱨᱚᱧᱡᱽ ᱦᱚᱲ ᱠᱚ ᱠᱚᱥᱴᱚᱜ ᱠᱟᱱᱟ ᱥᱮ ᱥᱟᱶᱛᱮ ᱤᱧ ᱦᱚᱧ ᱠᱚᱥᱴᱚᱜ ᱠᱟᱱᱟ᱾ ᱚᱱᱟ ᱡᱟ ᱢᱤᱫ ᱫᱤᱱ ᱵᱟᱝ ᱢᱤᱫ ᱫᱤᱱ ᱵᱷᱟᱜᱮᱹ ᱧᱚᱜ ᱯᱷᱚᱞᱟᱯᱷᱚᱞ ᱚᱲᱟᱜ ᱨᱮᱱ ᱦᱚᱲ ᱡᱟᱛᱮ ᱧᱟᱢ ᱫᱟᱲᱮᱣᱟᱠᱚ ᱾
ᱦᱳᱭ, ᱧᱟᱢ ᱫᱟᱲᱮᱭ ᱢᱟᱠᱚ ᱾
ᱦᱩᱸ ᱱᱤᱭᱟᱹ ᱫᱚ ᱢᱤᱫᱴᱮᱱ ᱡᱚᱥ ᱫᱚ ᱮᱠᱟᱞᱜᱮ ᱥᱚᱛ ᱜᱮ ᱛᱟᱦᱮᱸ ᱫᱚ ᱞᱟᱹᱠᱛᱤ ᱠᱟᱱ ᱜᱮᱭᱟ᱾
ᱦᱳᱭ ᱾
ᱟᱫᱚ ᱦᱟᱸᱜ ᱱᱤᱭᱟᱹᱴᱟᱜ ᱤᱭᱟᱹ ᱯᱷᱳᱱ ᱮ ᱯᱷᱨᱮᱱᱰ ᱴᱟᱥᱠ ᱫᱚ ᱛᱤᱱᱟᱹᱜ ᱫᱤᱱ ᱦᱩᱭᱮᱱ ᱛᱟᱵᱮᱱᱟ ᱥᱮ ᱛᱤᱱᱟᱹᱜ ᱴᱟᱜ ᱵᱮᱱ ᱞᱟᱦᱟ ᱠᱮᱫᱟ?
ᱟᱹᱞᱤᱧ ᱫᱚ ᱦᱩᱭᱮᱱ ᱜᱮᱭᱟ ᱢᱟᱱ ᱦᱚᱞᱟ ᱠᱷᱚᱱᱞᱤᱧ ᱥᱴᱟᱨᱴ ᱠᱟᱫᱟ ᱢᱟᱱᱮ ᱤᱭᱟᱹ ᱫᱚ, ᱛᱟᱦᱮᱱ ᱮᱯᱨᱩᱵᱷ ᱠᱟᱱ ᱛᱟᱞᱤᱧᱟ ᱾
ᱟᱪᱪᱷᱟ ᱟᱪᱪᱷᱟ ᱦᱩᱸ ᱾
ᱦᱳᱭ ᱛᱟᱦᱚᱞᱮ ᱟᱹᱞᱤᱧ ᱱᱤᱛᱚᱜ ᱞᱤᱧ ᱥᱤᱴᱟᱫ ᱠᱟᱫᱟ ᱢᱟᱱᱮ ᱵᱮᱥᱤ ᱢᱟᱱᱮ ᱦᱚᱞᱟ ᱠᱷᱚᱱ ᱞᱤᱧ ᱵᱚᱞᱛᱮ ᱜᱮᱞᱮ ᱾
ᱦᱩᱸ ᱟᱫᱚ ᱦᱟᱸᱜ
ᱢᱤᱫᱴᱟᱝ ᱠᱟᱛᱷᱟ ᱞᱤᱧ ᱞᱟᱹᱭ ᱟᱵᱮᱱ ᱠᱟᱱᱟ ᱚᱱᱟ ᱫᱚ ᱦᱳᱭᱳᱜ ᱠᱟᱱᱟ ᱟᱹᱞᱤᱧ ᱫᱚ ᱯᱨᱟᱭ ᱢᱩᱪᱟᱹᱫ ᱥᱮᱫ ᱪᱟᱞᱟᱜ ᱠᱟᱱ ᱛᱟᱞᱤᱧ ᱟᱛᱚ ᱟᱫᱚ ᱱᱤᱭᱟᱹ ᱜᱮᱞᱤᱧ ᱢᱮᱛᱟ ᱵᱮᱱᱟ ᱟᱵᱮᱱ ᱡᱮ ᱡᱟᱦᱟᱸᱛᱤᱱᱟᱹᱜ ᱵᱮᱱ ᱯᱷᱳᱱ ᱟᱠᱚ ᱠᱟᱱᱟ ᱟᱵᱮᱱ ᱡᱩᱫᱤ ᱫᱤᱱ ᱨᱮ ᱯᱟᱸᱪᱴᱤ ᱵᱮᱱ ᱯᱷᱳᱱ ᱟᱠᱚᱣᱟ, ᱟᱹᱵᱤᱱ ᱦᱚᱸ ᱢᱚᱴᱟ ᱢᱩᱴᱤ ᱯᱮᱭᱟ ᱯᱩᱱᱭᱟ ᱫᱚ ᱯᱷᱳᱱ ᱚᱪᱚ ᱠᱚᱵᱮᱱ ᱟᱨ ᱵᱟᱝᱠᱷᱟᱱ ᱦᱟᱸᱜ ᱛᱟᱭᱚᱢ ᱛᱮ ᱵᱮᱱ ᱧᱮᱞᱟ ᱟᱣᱩᱴᱜᱳᱭᱤᱝ ᱫᱚ ᱪᱟᱵᱟᱣ ᱟᱠᱟᱱ ᱛᱟᱵᱮᱱᱟ, ᱥᱩᱫᱷᱩ ᱤᱱᱠᱟᱢᱤᱝ ᱨᱮᱭᱟᱜ ᱤᱭᱟᱹᱜᱮ ᱴᱟᱠᱥ ᱜᱤ ᱯᱚᱲᱮ ᱢᱮᱱᱟᱜ ᱛᱟᱵᱮᱱᱟ ᱚᱱᱟ ᱛᱮᱞᱤᱧ ᱢᱮᱛᱟᱵᱤᱱ ᱠᱟᱱᱟ ᱵᱟᱱᱟᱨ ᱜᱮ ᱟᱵᱮᱱ ᱦᱚᱸ ᱯᱷᱳᱱ ᱦᱚᱪᱚ ᱠᱚ ᱵᱮᱱ, ᱟᱵᱮᱱ ᱦᱚᱸ ᱯᱷᱳᱱ ᱵᱮᱱ᱾ ᱢᱟᱡᱷᱮ ᱢᱟᱡᱷᱮ ᱮᱠᱫᱚᱢ ᱯᱷᱤᱯᱴᱤ ᱯᱷᱤᱯᱴᱤ ᱯᱟᱨᱥᱮᱱᱴ ᱫᱚᱦᱚ ᱠᱟᱜ ᱵᱮᱱ ᱾
ᱦᱳᱭ ᱦᱳᱭ ᱛᱟᱦᱚᱞᱮ ᱢᱟᱱᱮ ᱵᱟᱱᱟᱨ ᱜᱮ ᱛᱟᱦᱮᱱᱟ᱾
ᱦᱩᱸ ᱦᱩᱸ ᱾